ᱦᱮᱸ᱾
ᱦᱮᱸ ᱟᱸᱡᱚᱢᱮᱫ ᱛᱤᱧᱟᱢ ᱨᱚᱲ?
ᱦᱮᱸ ᱫᱟᱲᱮᱠᱟᱱᱟ᱾ ᱪᱮᱫ ᱮᱢ ᱪᱮᱫ ᱮᱢ ᱪᱤᱛᱮᱫᱟ ᱛᱟᱦᱚᱞᱮ ᱱᱤᱛᱫᱚ?
ᱪᱮᱫ ᱜᱮ ᱵᱟᱝ ᱱᱚᱜᱚᱭ ᱪᱷᱟᱫᱽ ᱥᱮᱫ ᱤᱧ ᱫᱮᱡ ᱟᱠᱟᱱᱟ᱾
ᱟᱫᱚ ᱡᱚᱢ ᱵᱟᱲᱟ ᱠᱚᱫᱚ ᱦᱩᱭᱱᱟ ᱥᱮ ᱟᱣᱨᱤᱢ ᱡᱚᱢᱟ ᱛᱟᱨᱟᱥᱤᱧ ᱠᱟᱱ ᱫᱚ᱾
ᱛᱟᱨᱟᱥᱤᱧ ᱫᱚ ᱟᱨᱣᱨᱤᱧ ᱡᱚᱢᱟ ᱡᱚᱢᱟᱹᱧ ᱦᱟᱸᱜ᱾
ᱪᱮᱫ ᱮᱢ ᱡᱚᱢ ᱪᱮᱫ ᱮᱢ ᱡᱚᱢ ᱜᱮᱛᱮ ᱛᱟᱨᱟᱥᱤᱧ ᱫᱚ?
ᱟᱹᱣᱨᱤᱧ ᱡᱚᱢᱟ᱾
ᱵᱟᱝ ᱪᱮᱫ ᱮᱢ ᱡᱚᱢ ᱜᱮᱭᱟ?
ᱚ ᱠᱷᱟᱹᱡᱟᱹᱲᱤ?
ᱠᱷᱟᱹᱡᱟᱹᱲᱤ ᱟᱨ
ᱪᱟᱱᱟ ᱪᱩᱨ,
ᱪᱟᱱᱟᱪᱩᱨ ᱟᱫᱚ ᱢᱤᱫᱴᱤᱡ ᱤᱧ ᱤᱭᱟᱹᱧ ᱠᱩᱞᱤ ᱢᱮᱭᱟ ᱤᱧ ᱫᱚ ᱱᱤᱛᱚᱜ ᱤᱧ ᱦᱚᱸ ᱚᱱᱟᱜ ᱪᱚᱯ ᱠᱚ ᱪᱟᱱᱟᱪᱩᱨ
ᱚᱸ᱾
ᱟᱨ ᱢᱤᱫᱴᱟᱝ ᱠᱩᱠᱞᱤᱧ ᱠᱩᱞᱤᱭᱮᱫ ᱢᱮᱭᱟ ᱦᱮᱸ
ᱦᱮᱸ ᱞᱟᱹᱭ ᱢᱮ?
ᱤᱭᱟᱹ ᱟᱯᱮ ᱥᱮᱫ ᱫᱚ ᱪᱮᱫ ᱞᱮᱠᱟ ᱠᱚ ᱵᱟᱯᱞᱟᱜ ᱜᱮᱛᱮ?
ᱪᱮᱫ ᱮᱢ ᱞᱟᱹᱭᱮᱜᱼᱟ?
ᱵᱟᱯᱞᱟ ᱫᱚ ᱟᱯᱮ ᱥᱮᱫ ᱪᱮᱫ ᱞᱮᱠᱟ ᱦᱩᱭᱩᱜ ᱜᱮᱭᱟ?
ᱵᱟᱹᱧ ᱟᱸᱡᱚᱢ ᱞᱮᱜᱼᱟ ᱵᱷᱟᱜᱮ ᱴᱷᱤᱠ᱾
ᱦᱮᱸ ᱮᱸᱻ ᱱᱤᱛᱚᱜ ᱟᱸᱡᱚᱢᱚᱜ ᱠᱟᱱᱟ᱾
ᱦᱮᱸ ᱱᱤᱛᱚᱜ ᱫᱚ ᱟᱸᱡᱚᱢᱚᱜ ᱠᱟᱱᱟ᱾
ᱦᱮᱸ ᱢᱮᱱᱫᱟᱹᱧ ᱵᱟᱯᱞᱟ ᱫᱚ ᱟᱯᱮᱥᱮᱫ ᱫᱚ ᱪᱮᱫᱠᱟ ᱠᱚ ᱵᱟᱯᱞᱟᱜ ᱜᱮᱭᱟ ᱢᱟᱱᱮ ᱢᱟᱱᱮ ᱟᱹᱨᱤᱪᱟᱹᱞᱤ ᱠᱚ ᱵᱟᱯᱞᱟ ᱨᱮᱱᱟᱜ ᱨᱤᱛᱤ ᱨᱮᱡᱽ ᱠᱚ ᱪᱮᱫ ᱞᱮᱠᱟ?
ᱵᱟᱯᱞᱟᱜ ᱜᱮ ᱟᱞᱮ ᱥᱮᱫ ᱫᱚ ᱢᱟᱱᱮ ᱟᱫᱚᱢ ᱟᱫᱚᱢ ᱥᱮᱫ ᱫᱚ ᱛᱤᱦᱤᱧ ᱨᱮ ᱥᱩᱱᱩᱢ ᱥᱟᱥᱟᱝ ᱠᱚ ᱚᱡᱚᱜ ᱠᱚᱣᱟ, ᱟᱨ ᱜᱟᱯᱟ ᱵᱟᱹᱨᱤᱭᱟᱹᱛᱚᱜ ᱠᱚ ᱪᱟᱞᱟᱜᱼᱟ ᱦᱮᱸ ᱥᱮ
ᱦᱩᱸ
ᱚᱱᱠᱟ ᱠᱤᱱᱛᱩ ᱟᱞᱮ ᱥᱮᱫ ᱫᱚ ᱵᱟᱝ ᱛᱤᱦᱤᱧ ᱥᱩᱱᱩᱢ ᱥᱟᱥᱟᱝ ᱠᱚ ᱚᱡᱚᱜ ᱠᱮᱫᱮ ᱛᱤᱦᱤᱧ ᱜᱮ ᱵᱟᱹᱨᱤᱭᱟᱹᱛᱚᱜ ᱮ ᱪᱟᱞᱟᱜᱼᱟ᱾ ᱥᱩᱱᱩᱢ ᱥᱟᱥᱟᱝ ᱚᱡᱚᱜ ᱠᱟᱛᱮᱫ ᱵᱟᱠᱚ ᱛᱟᱦᱮᱱᱟ ᱵᱟ ᱦᱮᱸ ᱵᱟᱠᱚ ᱛᱟᱦᱮᱱᱟ᱾ ᱡᱮ ᱦᱤᱞᱳᱜ ᱠᱚ ᱚᱡᱚᱜ ᱜᱮ ᱦᱤᱞᱳᱜ ᱜᱮ ᱵᱟᱨᱤᱭᱟᱹᱛᱚᱜ ᱮ ᱪᱟᱞᱟᱜᱼᱟ᱾ ᱟᱨ ᱠᱩᱲᱤ ᱜᱤᱫᱽᱨᱟᱹ ᱦᱚᱸ ᱡᱮ ᱦᱤᱞᱳᱜ ᱵᱟᱹᱨᱤᱭᱟᱹᱛᱚᱜ ᱠᱚᱠᱚ ᱦᱤᱡᱩᱜᱼᱟ, ᱮᱱᱦᱤᱞᱳᱜ ᱜᱮᱠᱚ ᱚᱡᱚᱜ ᱜᱮᱭᱟ᱾
ᱦᱮᱸ ᱥᱮ ᱵᱟᱝ
ᱪᱮᱠᱠᱟ
ᱵᱟᱨᱮ ᱤᱛᱟᱹᱫ ᱠᱚ ᱚᱱᱟ ᱠᱚ ᱢᱟᱱᱮ ᱢᱮᱱᱟᱜ ᱟᱥᱮ ᱵᱟᱝ ᱵᱟᱨᱮ ᱤᱛᱟᱹᱫ ᱠᱚᱠᱚ ᱮᱢᱟ ᱠᱚᱣᱟ ᱥᱮ ᱵᱟᱝ?
ᱵᱟᱝ ᱵᱟᱝ ᱵᱟᱝ ᱟᱞᱮ ᱥᱮᱫ ᱫᱚ ᱵᱟᱹᱱᱩᱜᱼᱟ ᱵᱟᱨᱮ ᱤᱛᱟᱹᱫ ᱫᱚ᱾
ᱦᱮᱸ ᱛᱟᱦᱞᱮ ᱛᱟᱦᱚᱞᱮ ᱟᱯᱮ ᱥᱮᱫ ᱫᱚ ᱵᱟᱨᱮ ᱤᱛᱩᱫ ᱫᱚ ᱵᱟᱠᱚ ᱮᱢᱟ ᱠᱚᱣᱟ, ᱥᱩᱫᱷᱩ ᱢᱟᱱᱮ ᱵᱟᱯᱞᱟ ᱜᱮ ᱦᱩᱭᱩᱜᱼᱟ᱾ ᱚᱱᱮ ᱚᱱᱠᱟ ᱜᱮ ᱵᱟᱝ
ᱦᱮᱸ - ᱦᱮᱸ ᱵᱟᱨᱦᱮ ᱨᱮᱫᱚ ᱵᱟᱠᱚ ᱵᱟᱠᱚ ᱮᱢᱚᱜᱼᱟ ᱟᱨ ᱚᱱᱟ ᱤᱭᱟᱹ ᱜᱚᱱᱚᱝ ᱯᱚᱱ ᱴᱟᱠᱟ ᱢᱟ ᱢᱮᱱᱟᱜ ᱜᱮ, ᱜᱚᱴᱟ ᱜᱮ ᱦᱮᱸ ᱥᱮ᱾
ᱦᱮᱸ ᱚᱱᱟ ᱢᱟ ᱢᱮᱱᱟ ᱟᱫᱚ ᱟᱞᱮᱥᱮᱫ ᱢᱟ ᱵᱟᱨᱮ ᱤᱛᱟᱹᱜ ᱠᱚᱦᱚᱸ ᱠᱚ ᱮᱢᱟ ᱠᱚᱣᱟ᱾
ᱟᱫᱚ ᱵᱟᱭᱨᱮ ᱤᱛᱟᱹᱜ ᱫᱚ ᱪᱮᱞᱮ ᱠᱚ ᱮᱢᱟ ᱠᱚᱣᱟ?
ᱵᱟᱨᱮ ᱤᱛᱟᱹᱜ ᱫᱚ ᱟᱞᱮᱫᱚ ᱢᱟᱱᱮ ᱠᱚᱲᱟ ᱚᱲᱟᱜ ᱠᱷᱚᱡ ᱟᱨᱠᱤ
ᱦᱮᱸ
ᱟᱨ ᱠᱩᱲᱤ ᱚᱲᱟᱜ ᱞᱟᱹᱜᱤᱫ ᱫᱚ ᱢᱤᱫᱴᱤᱡ ᱤᱭᱟᱹ ᱠᱚ ᱮᱢᱮᱭᱟ, ᱢᱤᱦᱩ ᱠᱚ ᱮᱢᱟᱭᱟ᱾
ᱚᱸᱻ ᱟᱫᱚ ᱚᱠᱚᱭ ᱠᱚ ᱮᱢᱟᱭᱟ ᱚᱱᱟ ᱫᱚ᱾
ᱚᱱᱟ ᱫᱚ ᱱᱚᱝᱠᱟ ᱠᱚ ᱮᱢᱟᱭᱟ ᱢᱟᱱᱮ ᱚᱱᱟ ᱵᱟᱨᱮ ᱤᱛᱟᱹᱜ ᱫᱚᱠᱚ ᱮᱢᱟᱭᱟ ᱩᱱᱤ ᱠᱩᱲᱤ ᱜᱤᱫᱽᱨᱟᱹ ᱡᱟᱦᱟᱸᱭ ᱢᱟᱱᱮ ᱤᱧ ᱡᱩᱫᱤ ᱠᱚ ᱡᱟᱸᱣᱟᱭᱤᱧ ᱠᱟᱱᱟ ᱟᱨᱠᱤ ᱢᱟᱱᱮ ᱤᱧᱟᱹᱜ ᱡᱟᱢᱟ ᱚᱲᱟᱜ ᱠᱷᱚᱱ ᱥᱮᱫ ᱨᱮᱱ ᱠᱷᱚᱱ ᱢᱟᱱᱮ ᱤᱧ ᱫᱟᱫᱟ ᱠᱚ ᱮᱢᱟᱭᱟ ᱢᱤᱫᱴᱤᱡ ᱵᱟᱨᱮ ᱤᱛᱟᱹᱫ ᱢᱟᱱᱮ ᱠᱚᱲᱟ ᱯᱟᱥᱴᱟ ᱠᱚ ᱟᱨᱠᱤ ᱠᱩᱲᱤ ᱯᱟᱥᱴᱟ ᱨᱮᱱ ᱚᱲᱟᱜ ᱨᱮᱱ ᱦᱚᱲ ᱟᱨᱠᱤ ᱩᱱᱠᱩ ᱵᱟᱨᱮ ᱤᱛᱟᱹᱛ ᱠᱚ ᱮᱢᱟ ᱠᱚ ᱵᱟᱨᱮ ᱤᱛᱟᱹᱜ ᱢᱟᱱᱮ ᱟᱡ ᱫᱟᱫᱟ ᱠᱚ ᱮᱢᱟᱭᱟ, ᱚᱱᱟ ᱫᱚ ᱵᱟᱨᱮ ᱢᱟᱱᱮ ᱟᱯᱟ ᱵᱟᱨᱮ ᱵᱩᱡ ᱫᱟᱢ ᱛᱚ ᱢᱟᱱᱮ ᱵᱟᱨᱮ ᱤᱛᱟᱹᱜ ᱢᱟᱱᱮ ᱟᱡ ᱫᱟᱫᱟ ᱟᱨᱠᱤ ᱵᱚᱭᱦᱟ᱾
ᱦᱚᱸᱜ-ᱚ ᱟᱞᱮ ᱥᱮᱫ ᱫᱚ ᱵᱟᱹᱱᱩᱜᱼᱟ ᱚᱱᱟ ᱫᱚ᱾
ᱛᱟᱦᱞᱮ ᱪᱟᱹᱰᱤ ᱠᱩᱴᱟᱹᱢ ᱡᱟᱦᱟᱸᱭ ᱢᱮᱨᱚᱢ ᱮ ᱠᱩᱴᱟᱹᱢ ᱢᱮᱭᱟ ᱡᱟᱣᱟᱭ ᱚᱱᱟ ᱠᱚ ᱢᱮᱱᱟᱜ ᱛᱚᱵᱮ?
ᱚᱱᱟ ᱫᱚ ᱚᱱᱟ ᱫᱚ ᱢᱮᱱᱟᱜᱼᱟ ᱟᱨ ᱮ ᱟᱫᱚᱢ ᱥᱮᱫ ᱫᱚ ᱚᱱᱟ ᱫᱟᱹᱣᱲᱟᱹ ᱦᱮᱸ ᱟᱞᱮ ᱫᱚ ᱢᱟᱫ ᱨᱮᱱᱟᱜ ᱜᱮ ᱫᱟᱹᱣᱲᱟᱹ ᱦᱮᱸ ᱟᱹᱰᱤ ᱢᱟᱨᱟᱝ ᱟᱨ ᱟᱫᱚᱢ ᱥᱮᱫ ᱫᱚ ᱧᱮᱞᱢᱮ ᱛᱷᱟᱹᱨᱤ ᱠᱚ ᱵᱮᱵᱚᱦᱟᱨᱟ, ᱟᱯᱮ ᱥᱮᱫ ᱫᱚ ᱛᱷᱟᱹᱨᱤ ᱥᱮ ᱫᱟᱹᱣᱲᱟᱹ ᱜᱮ?
ᱵᱟᱝᱼᱟ ᱟᱞᱮᱥᱮᱫ ᱦᱚᱸ ᱚᱱᱮ ᱫᱟᱹᱣᱲᱟᱹ ᱞᱮᱠᱟᱱᱟᱜ ᱜᱮ ᱟᱨᱠᱤ ᱫᱟᱹᱣᱲᱟᱹᱜ ᱜᱮ ᱴᱷᱮᱠᱟ ᱞᱮᱠᱟ ᱾ ᱴᱟᱭᱤᱯ ᱚᱱᱮ ᱚᱱᱠᱟ ᱧᱚᱜᱼᱟ ᱚᱱᱟ ᱛᱮᱠᱚ ᱛᱩᱞ ᱠᱚᱣᱟ ᱾
ᱦᱳᱜᱼᱚᱸ ᱟᱞᱮ ᱥᱮᱫ ᱦᱚᱸ ᱚᱱᱟᱜᱮ ᱾ ᱦᱮᱸ ᱠᱤᱪᱷᱩ ᱠᱤᱪᱷᱩ ᱫᱚ ᱧᱮᱞ ᱟᱠᱟᱫᱟ ᱛᱷᱟᱹᱨᱤ ᱛᱟᱦᱮᱱᱟ ᱾
ᱦᱮᱸ ᱾
ᱫᱟᱹᱣᱲᱟᱹ ᱫᱚ ᱵᱟᱝ
ᱦᱮᱸ ᱾ ᱟᱫᱚ ᱦᱩᱸ ᱟᱯᱮ ᱥᱮᱫ ᱢᱟ ᱛᱟᱦᱚᱞᱮ ᱵᱟᱨᱮ ᱤᱛᱟᱹᱫ ᱠᱚᱫᱚ ᱵᱟᱹᱱᱩᱜᱼᱟ ᱾ ᱦᱮᱸ ᱥᱮ ᱛᱟᱦᱚᱞᱮ ᱚᱱᱟᱜ ᱠᱚ ᱦᱩᱸ ᱤᱭᱟ ᱜᱮ ᱾ ᱛᱟᱦᱚᱞᱮ ᱟᱯᱮ ᱥᱮᱫ ᱫᱚ ᱢᱟᱱᱮ ᱪᱮᱫ ᱞᱮᱠᱟ? ᱟᱞᱮ ᱥᱮᱫ ᱫᱚ ᱱᱚᱝᱠᱟ ᱦᱮᱸ ᱡᱚᱫᱤ ᱠᱚᱲᱟ ᱚᱲᱟᱜ ᱠᱷᱚᱡ ᱦᱚᱸᱛᱚ ᱠᱩᱲᱤ ᱚᱲᱟᱜ ᱠᱚ ᱪᱟᱞᱟᱜᱼᱟ, ᱟᱹᱰᱤ ᱟᱭᱢᱟ ᱵᱟᱨᱮᱛ ᱩᱱᱠᱩ ᱫᱚ ᱦᱮᱸ ᱵᱟᱨᱦᱮ ᱛᱚᱜ ᱠᱚ ᱞᱟᱹᱭᱮᱜ ᱠᱚᱣᱟ ᱟᱨ ᱡᱤᱭᱟᱹ ᱛᱚᱜ ᱦᱚᱸᱠᱚ ᱦᱤᱡᱩᱜᱼᱟ ᱠᱩᱲᱤ ᱚᱲᱟᱜ ᱠᱷᱚᱡ ᱦᱚᱸ ᱟᱞᱮ ᱥᱮ ᱫ ᱢᱟ ᱟᱹᱰᱤ ᱦᱚᱲ ᱢᱟᱱᱮ ᱠᱚ ᱦᱤᱡᱩᱜᱼᱟ ᱟᱨᱠᱤ ᱾ ᱠᱚᱲᱟ ᱢᱟᱱᱮ ᱡᱮᱫᱤ ᱤᱱ ᱦᱤᱞᱳᱜ ᱵᱟᱸᱫᱟᱯᱚᱱ ᱦᱩᱭᱩᱜ ᱛᱟᱹᱠᱤᱱᱟ ᱩᱱᱠᱤᱱᱟᱜ ᱩᱱ ᱦᱤᱞᱳᱜ ᱠᱩᱲᱤ ᱚᱲᱟᱜ ᱠᱷᱚᱡ ᱦᱚᱸ ᱟᱹᱰᱤ ᱥᱮᱛᱟᱱ ᱯᱮᱲᱟ ᱯᱟᱲᱦᱟᱹᱣ ᱥᱮ ᱟᱛᱳ ᱴᱚᱞᱟ ᱠᱚᱨᱮᱱ ᱵᱟᱝ ᱯᱩᱲᱥᱤ ᱠᱚᱨᱮᱱ ᱦᱚᱲ ᱟᱹᱰᱤ ᱥᱮᱛᱟᱢ ᱜᱟᱹᱲᱤ ᱛᱮᱠᱚ ᱦᱤᱡᱩᱜᱼᱟ, ᱢᱤᱫ-ᱵᱟᱨ ᱜᱟᱹᱲᱤ ᱟᱯᱮᱥᱮᱫ ᱫᱚ ᱚᱱᱠᱟ ᱫᱚ ᱵᱟᱝ?
ᱵᱟᱝ ᱢᱟᱱᱮ ᱡᱮ ᱦᱤᱞᱳᱜ ᱡᱮ ᱦᱤᱞᱳᱜ ᱠᱚ ᱦᱤᱡᱩᱜ ᱟᱠᱚ
ᱦᱮᱸ ᱾ ᱢᱟᱱᱮ ᱚᱱᱟ ᱫᱚ ᱪᱮᱫ ᱞᱮᱠᱟ ᱟᱨᱠᱤ ᱠᱚᱲᱟ ᱚᱲᱟᱜ ᱠᱷᱚᱡ ᱜᱮᱠᱚ ᱦᱤᱡᱩᱜᱼᱟ, ᱠᱩᱲᱤ ᱚᱲᱟᱜ ᱠᱷ ᱥᱮᱡ ᱠᱷᱚᱡ ᱫᱚ ᱢᱟᱱᱮ ᱠᱚᱲᱟ ᱚᱲᱟᱜ ᱫᱚ ᱵᱟᱠᱚ ᱦᱤᱡᱩᱜᱼᱟ ᱾
ᱠᱩᱲᱤ ᱚᱲᱟᱜ ᱥᱮᱫ ᱠᱷᱚᱱ ᱠᱚᱲᱟ ᱚᱲᱟᱜ ᱵᱟᱠᱚ ᱦᱤᱡᱩᱜᱼᱟ ᱥᱮ ᱠᱩᱲᱤ ᱚᱲᱟᱜ ᱥᱮᱫ
ᱵᱟᱝ ᱚᱱᱠᱟ ᱫᱚ ᱵᱟᱹᱧ ᱞᱟᱹᱭᱟᱮᱫ ᱛᱟᱦᱮᱱᱟ ᱢᱟᱱᱮ ᱠᱚᱲᱟ ᱚᱲᱟᱜ ᱥᱮᱫ ᱠᱷᱚᱡ ᱠᱩᱲᱤ ᱚᱲᱟᱜ ᱵᱟᱯᱞᱟᱭ ᱪᱟᱜ ᱠᱟᱱᱟ, ᱠᱚᱲᱟ ᱚᱲᱟᱜ ᱠᱷᱚᱡ ᱫᱚ ᱟᱹᱰᱤ ᱥᱟᱛᱟᱢ ᱢᱟᱱᱮ ᱜᱟᱹᱰᱤ ᱛᱮᱠᱚ ᱪᱟᱞᱟᱜ ᱟᱨ ᱠᱤ ᱚᱱᱟᱧ ᱞᱟᱹᱭᱮᱫᱟ ᱾
ᱦᱮᱸ ᱦᱮᱸ ᱾
ᱟᱨ ᱤᱭᱟᱹ ᱠᱩᱲᱤ ᱢᱟᱱᱮ ᱠᱩᱲᱤ ᱚᱲᱟᱜ ᱠᱷᱚᱱ ᱦᱚᱸ ᱡᱚᱠᱷᱚᱱ ᱠᱚ ᱦᱤᱡᱩᱜᱼᱟ ᱡᱤᱣᱟᱛᱚᱜ ᱦᱮᱸ ᱥᱮ ᱾ ᱡᱤᱣᱟᱛᱚᱜ ᱫᱚ ᱛᱤᱱᱟᱹᱜ ᱦᱚᱲ ᱠᱚ ᱠᱩᱞ ᱠᱚᱣᱟ? ᱟᱯᱮᱥᱮᱫ ᱫᱚ ᱚᱱᱮ ᱵᱟᱨ ᱯᱮ ᱦᱚᱲ ᱜᱮ ᱥᱮ ᱚᱱᱠᱟ ᱠᱚᱲᱟ ᱚᱲᱟᱜ ᱡᱮᱢᱚᱱ ᱵᱟᱨᱮᱛᱚᱜ ᱮ ᱦᱮᱡ ᱞᱮᱱᱟ ᱚᱱᱠᱟᱟᱜ ᱜᱮ ᱢᱤᱫ ᱵᱟᱨ ᱜᱷᱟᱹᱲᱤ? ᱪᱮ ᱜᱟᱹᱰᱤ ᱚᱱᱠᱟ
ᱵᱟᱝ ᱢᱤᱫ ᱵᱟᱨ ᱜᱟᱹᱲᱤ ᱚᱱᱠᱟ ᱫᱚ ᱵᱟᱝ, ᱮᱸ ᱩᱱᱟᱹᱜ ᱡᱟᱹᱥᱛᱤ ᱵᱟᱠᱚ ᱠᱩᱞ ᱠᱚᱣᱟᱠᱚ ᱾ ᱮ ᱩᱱᱤ ᱠᱩᱲᱤ ᱟᱡ ᱢᱟᱢᱟᱭ ᱟᱭᱩ, ᱟᱡ ᱢᱟᱢᱟᱭ ᱟᱛᱩ ᱛᱟᱦᱮᱱᱟ, ᱵᱟᱠᱷᱟᱱ ᱟᱡ ᱵᱟᱵᱟᱭ ᱩᱭᱩ ᱛᱟᱦᱮᱱᱟᱭ ᱟᱨ ᱯᱮᱭᱟ ᱜᱟᱱ ᱠᱩᱲᱤ ᱜᱤᱫᱽᱨᱟᱹ ᱠᱚᱠᱚ ᱛᱟᱦᱮᱱᱟᱠᱚ, ᱯᱮᱭᱟ ᱯᱩᱱ ᱟᱨ ᱵᱟᱨᱮᱛ ᱠᱚᱦᱚᱸ ᱵᱟᱨᱭᱟ ᱯᱮᱭᱟ ᱜᱟᱱ ᱠᱚ ᱛᱟᱦᱮᱱᱟ, ᱚᱱᱟ ᱠᱚ ᱡᱟᱹᱥᱛᱤ ᱫᱚ ᱵᱟᱠᱚ ᱪᱟᱞᱟᱜᱼᱟ ᱾
ᱦᱮᱸ ᱟᱞᱮ ᱥᱮᱫ ᱢᱟ ᱢᱤᱫ ᱵᱟᱨ ᱜᱟᱹᱲᱤ ᱦᱚᱸᱠᱚ ᱪᱟᱞᱟᱜᱼᱟ, ᱵᱟᱨ ᱜᱟᱹᱲᱤ ᱯᱮ ᱜᱟᱹᱲᱤ ᱦᱚᱸᱠᱚ ᱦᱚ ᱩᱛᱟᱹᱨᱚᱜᱼᱟ ᱟᱨ ᱵᱟᱝ ᱫᱚ ᱩᱱᱤ ᱵᱟᱥ ᱠᱚᱠᱚ ᱪᱟᱞᱟᱜ ᱠᱤ ᱵᱟᱥ ᱠᱚᱛᱮ ᱵᱟᱥ ᱦᱮᱸ ᱟᱨ ᱚᱱᱮ ᱪᱮᱫ ᱠᱚ ᱨᱮᱭᱟᱜ ᱟᱯᱮᱥᱮᱫ ᱫᱚ ᱤᱭᱟᱹ ᱦᱚᱨᱦᱚ ᱵᱩᱲᱦᱤ ᱠᱚᱫᱚ ᱛᱤᱥ ᱠᱚ ᱪᱟᱞᱟᱜ ᱜᱮᱛᱮ?
ᱡᱚᱠᱷᱚᱱ ᱪᱟᱹᱰᱤ ᱡᱚᱢ ᱠᱤᱱ ᱦᱤᱡᱩᱜᱼᱟ ᱛᱚᱠᱷᱚᱱ
ᱟᱞᱮ ᱥᱮᱫ ᱫᱚ ᱚᱱᱠᱟ ᱫᱚ ᱵᱟᱝ, ᱡᱮᱫᱤᱱ ᱦᱤᱞᱳᱜ ᱵᱟᱯᱞᱟ ᱠᱮᱫᱮᱭᱟ ᱠᱚ
ᱦᱮᱸ ᱾
ᱢᱟᱱᱮ ᱠᱩᱲᱤ ᱫᱚ ᱛᱮᱦᱮᱧ ᱫᱚᱠᱚ ᱵᱟᱯᱞᱟᱭᱮ ᱠᱟᱱᱟ ᱛᱚ, ᱟᱫᱚ ᱛᱮᱦᱤᱧ ᱡᱮᱫᱤᱱ ᱦᱤᱞᱳᱜ ᱠᱚ ᱵᱤᱫᱟᱹᱭᱮᱭᱟ ᱟᱨᱠᱤ
ᱦᱮᱸ ᱾
ᱢᱟᱱᱮ ᱠᱩᱲᱤ ᱚᱲᱟᱜ ᱠᱷᱚᱡ ᱠᱚ ᱵᱤᱫᱟᱹᱭᱮ ᱠᱟᱱᱟ, ᱟᱫᱚ ᱩᱱ ᱦᱤᱞᱳᱜ ᱵᱤᱫᱟᱹᱭ ᱦᱤᱞᱳᱜ ᱜᱮ ᱩᱱᱠᱩ ᱦᱚᱨᱚ ᱵᱩᱲᱦᱤ ᱠᱚᱫᱚ ᱠᱚ ᱩᱱᱤ ᱚᱱᱟ ᱜᱟᱹᱰᱤ ᱛᱮᱠᱚ ᱦᱮᱡ ᱛᱮᱟᱨᱟᱜᱼᱟ, ᱟᱨ ᱡᱩᱫᱤ ᱦᱤᱞᱚᱜ ᱪᱟᱰᱤ ᱠᱩᱴᱟᱹᱢ ᱠᱤᱱ ᱪᱟᱞᱟᱜᱼᱟ, ᱩᱱ ᱦᱤᱞᱳᱜ ᱢᱟ ᱪᱮᱫ ᱦᱚᱸ ᱵᱟᱝ ᱟᱨᱠᱤ ᱠᱩᱴᱟᱹᱢ ᱵᱟᱲᱟ ᱠᱟᱛᱮᱫ ᱟᱨᱦᱚᱸ ᱠᱚ ᱵᱤᱫᱟᱹᱭ ᱠᱤᱱᱟ ᱱᱩᱠᱤᱱ ᱟᱨ ᱛᱟᱯᱚᱨᱮ ᱟᱨᱦᱚᱸ
ᱤᱭᱟᱹ ᱟᱞᱮᱥᱮᱫ ᱫᱚ ᱮᱸ ᱚᱱᱮ ᱠᱚᱲᱟ ᱵᱟᱹᱨᱭᱟᱹᱛᱚᱜ ᱮ ᱪᱟᱞᱟᱣ ᱱᱟ ᱦᱮᱸ ᱛᱯᱚᱨᱮ ᱠᱚ ᱨᱩᱣᱟᱲ ᱦᱮᱡ ᱱᱟ ᱠᱚ,
ᱦᱮᱸ᱾
ᱦᱮᱸ ᱵᱟᱹᱦᱩ ᱟᱛᱮᱜ ᱨᱩᱣᱟᱹᱲ ᱦᱤᱡᱩᱜ ᱟᱭ ᱛᱟᱯᱚᱨᱮ ᱞᱩᱝᱛᱤ ᱵᱟᱨᱮᱛ ᱠᱚᱠᱚ ᱦᱤᱡᱩᱜᱼᱟ ᱠᱚ ᱮᱱᱦᱤᱞᱳ ᱢᱟᱛᱚ ᱦᱮᱸ᱾ ᱟᱨ ᱛᱟᱯᱚᱨᱮ ᱚᱱᱟ ᱩᱱ ᱟᱨᱚ ᱵᱤᱫᱟᱹ ᱠᱟᱛᱮᱜ ᱟᱨᱚ ᱠᱩᱲᱤ ᱚᱲᱟᱜ ᱡᱚᱠᱷᱚᱱ ᱠᱚ ᱪᱟᱞᱟᱜᱼᱟ ᱩᱱ ᱜᱮᱥᱮ ᱪᱟᱹᱰᱷᱤ ᱠᱩᱴᱟᱹᱢ ᱫᱚ ᱦᱩᱭᱩᱜᱼᱟ?
ᱦᱮᱸ ᱩᱱᱜᱮ ᱪᱟᱹᱰᱤ ᱠᱩᱴᱟᱹᱢ ᱫᱚ ᱦᱩᱭᱩᱜᱼᱟ᱾
ᱦᱮᱸ ᱟᱨ ᱡᱚᱠᱷᱚᱱ ᱪᱟᱹᱰᱤ ᱠᱩᱴᱟᱹᱢ ᱠᱟᱛᱮᱜ ᱡᱚᱠᱷᱚᱱ ᱠᱤᱱ ᱨᱩᱣᱟᱹᱲ ᱦᱤᱡᱩᱜᱼᱟ ᱛᱚᱠᱷᱚᱱ ᱦᱚᱨᱦᱚ ᱵᱩᱲᱦᱤ ᱫᱚ ᱦᱮᱡ ᱛᱚᱨᱟᱜᱼᱟᱭ᱾
ᱚ ᱚ ᱟᱞᱮᱥᱮᱫ ᱫᱚ ᱚᱝᱠᱟ ᱫᱚ ᱵᱟᱝ ᱦᱚᱨᱚᱦᱚ ᱫᱚ ᱡᱩᱫᱤᱱ ᱦᱤᱞᱳᱜ ᱵᱟᱯᱞᱟ ᱠᱟᱛᱮᱫ ᱠᱩᱲᱤ ᱜᱤᱫᱽᱨᱟᱹ ᱠᱚ ᱵᱤᱫᱟᱹᱭ ᱭᱟ ᱩᱱ ᱦᱤᱞᱳᱜ ᱜᱮᱠᱚ ᱦᱮᱡ ᱛᱟᱨᱟᱜ
ᱦᱚᱸᱜᱼᱚ᱾
ᱟᱫᱚ ᱴᱚᱴᱷᱟ ᱦᱤᱸᱥ
ᱢᱚᱬᱮ
ᱞᱮ ᱫᱤᱧ ᱴᱚᱴᱷᱟ ᱠᱚ ᱦᱤᱥᱟᱹᱵ ᱛᱮ ᱢᱟᱱᱮ ᱠᱟᱹᱢᱤ ᱠᱚᱦᱚᱸ ᱠᱟᱹᱴᱤᱡ ᱵᱷᱮᱜᱟᱨ ᱵᱷᱮᱜᱟᱨ ᱧᱚᱜ ᱜᱮᱛᱟᱵᱚᱱᱟ ᱦᱮᱸᱥᱮ᱾
ᱦᱮᱸ ᱦᱮᱸ᱾ ᱟᱹᱰᱤᱜᱮ ᱵᱷᱮᱜᱟᱨ ᱜᱮᱛᱟᱵᱚᱱᱟ ᱦᱮᱸᱥᱮ?
ᱦᱮᱸ᱾ ᱟᱨᱦᱚᱸ ᱟᱹᱰᱤ ᱟᱭᱢᱟ ᱢᱟᱱᱮ ᱴᱚᱴᱷᱟ ᱥᱮᱫ ᱤᱧ ᱧᱮᱞ ᱵᱟᱲᱟ ᱠᱟᱱᱟ ᱱᱚᱝᱠᱟ ᱡᱟᱦᱟᱸᱨᱮ ᱠᱩᱲᱤ ᱜᱤᱫᱽᱨᱟᱹ ᱛᱤᱠᱤᱱ ᱢᱟᱱᱮ ᱵᱟᱸᱫᱷᱟᱯᱚᱱ ᱫᱩᱲᱩᱵ ᱠᱤᱱᱟ ᱚᱸᱰᱮ ᱫᱚ ᱦᱟᱸᱱᱮ ᱡᱟᱦᱟᱸ ᱫᱤᱠᱩ ᱛᱤᱫᱩ ᱠᱚ ᱞᱮᱭᱟ ᱟᱞᱯᱚᱱᱟ ᱟᱨ ᱟᱵᱚ ᱛᱮᱫᱚ ᱚᱱᱮ ᱪᱮᱫᱠᱟᱱᱟᱜ ᱫᱟᱜ ᱢᱟᱱᱮ ᱪᱤ ᱪᱤᱛᱟᱹᱨ ᱠᱚ ᱟᱸᱠᱟᱣᱟ ᱟᱨᱠᱤ ᱚᱸᱰᱮ ᱦᱚᱞᱚᱝ ᱞᱮᱠᱟᱱᱟᱜ ᱥᱮ ᱠᱷᱚᱲᱤᱢᱚᱴᱤ ᱨᱮᱱᱟᱜ᱾ ᱪᱮᱫᱪᱚᱝ ᱜᱟᱨ ᱞᱮᱠᱟ ᱠᱚ ᱟᱠᱟᱣᱟ ᱦᱮᱸ ᱦᱳᱭ ᱚᱸᱰᱮ ᱠᱚ ᱫᱩᱲᱩᱵ ᱠᱤᱱᱟ ᱚᱸᱰᱮ ᱠᱚ ᱵᱚᱸᱜᱟ ᱵᱩᱨᱩᱭᱟ, ᱟᱞᱮᱥᱮᱫ ᱢᱟ ᱚᱝᱠᱟ ᱫᱚ ᱵᱟᱝ᱾
ᱟᱞᱮ ᱥᱮᱫ ᱫᱚ ᱢᱮᱱᱟᱜᱼᱟ ᱚᱱᱟ ᱫᱚ᱾
ᱚ ᱟᱯᱮ ᱥᱮᱫ ᱫᱚ ᱢᱮᱱᱟᱜᱼᱟ? ᱟᱞᱮ ᱥᱮᱫ ᱫᱚ ᱚᱱᱟᱫᱚ ᱵᱟᱹᱱᱩᱜᱼᱟ᱾
ᱦᱚᱸᱜᱼᱚ᱾ ᱟᱨ ᱛᱟᱦᱚᱞᱮ ᱤᱭᱟᱹ ᱮᱸ ᱡᱚᱠᱷᱚᱱ ᱤᱭᱟᱹ ᱪᱮᱫ ᱠᱚ ᱞᱟᱹᱭᱟ
ᱛᱚᱲᱮ ᱥᱩᱛᱟᱹᱢ ᱠᱚ ᱛᱚᱞ ᱫᱚ ᱦᱮᱸ ᱚᱸ ᱯᱮᱭᱟ ᱯᱟᱛᱲᱟ ᱨᱮᱠᱚ ᱫᱩᱲᱩᱵ ᱠᱚᱜᱣᱟ ᱠᱚ᱾
ᱦᱚᱸ ᱯᱟᱛᱲᱟ ᱨᱮ ᱦᱮᱸ᱾ ᱯᱮᱭᱟ ᱯᱟᱛᱲᱟ ᱨᱮᱫᱚ ᱫᱩᱲᱩᱵ ᱠᱚᱣᱟ ᱠᱚ, ᱯᱮᱭᱟ ᱯᱟᱛᱲᱟ ᱨᱮᱫᱚ ᱚᱠᱚᱭ ᱠᱚ ᱫᱩᱲᱩᱵ ᱠᱚᱣᱟ?
ᱚᱱᱟ ᱫᱚ ᱛᱚᱲᱮ ᱥᱩᱛᱢ ᱛᱚᱞ ᱥᱚᱢᱚᱭ ᱠᱚ ᱫᱩᱲᱩᱵ ᱠᱚᱫᱚ ᱠᱩᱲᱤ ᱥᱮᱜ ᱦᱚᱸ ᱠᱩᱲᱤ ᱠᱚ ᱫᱩᱲᱩᱵᱯᱮᱭᱟ, ᱠᱚᱲᱟ ᱥᱮᱡ ᱦᱚᱸ ᱠᱚᱲᱟ ᱠᱚ ᱫᱩᱲᱩᱵᱯᱮᱭᱟ᱾
ᱦᱩᱸ᱾
ᱚᱱᱟ ᱫᱚ ᱵᱟᱱᱟᱨ ᱥᱮᱫ ᱜᱮ ᱦᱩᱭᱩᱜᱼᱟ᱾
ᱚᱸ᱾ ᱩᱱᱟᱹᱜ ᱫᱷᱟᱹᱨᱤᱡ ᱫᱚ ᱵᱟᱹᱧ ᱤᱭᱟᱹ ᱠᱟᱫᱟ ᱟᱨᱠᱤ᱾
ᱦᱟᱜᱼᱚ ᱟᱨ ᱡᱚᱠᱷᱚᱱ ᱦᱟᱸᱱᱮ ᱤᱭᱟᱹ ᱚᱱᱟ ᱛᱚᱲᱮ ᱥᱩᱛᱟᱹᱢ ᱠᱚ ᱛᱚᱞ ᱫᱚ ᱚᱱᱟ ᱛᱤᱨᱮᱠᱚ ᱦᱚᱨᱚᱜ ᱟᱠᱚ ᱫᱚ, ᱚᱱᱟ ᱩᱞ ᱥᱟᱠᱟᱢ ᱨᱮ ᱨᱮᱫ ᱠᱟᱛᱮᱜ
ᱦᱮᱸ ᱦᱮᱸ ᱦᱮᱸ ᱚᱱᱟ ᱫᱚᱧ ᱧᱮᱞ ᱠᱟᱫᱟ ᱦᱮᱸ᱾
ᱚᱸᱰᱮ ᱚᱱᱟ ᱤᱭᱟᱹ ᱚᱱᱟ ᱤᱭᱟᱹ ᱚᱱᱟ ᱠᱷᱚᱫᱮ ᱪᱟᱣᱞᱮ ᱠᱚ ᱤᱭᱟᱹᱭᱟ ᱛᱚ, ᱵᱷᱤᱛᱤᱨ ᱨᱮᱠᱚ ᱤᱭᱟᱹ ᱯᱚᱴᱚᱢ ᱥᱟᱞᱟᱜᱟ ᱠᱷᱚᱫᱮ ᱪᱟᱣᱞᱮ ᱠᱚ ᱥᱟᱥᱟᱝ ᱠᱚ ᱫᱷᱩᱵᱤ ᱜᱷᱟᱥ ᱠᱚ,
ᱦᱮᱸ
ᱟᱫᱚ ᱚᱱᱟ ᱡᱚᱠᱷᱚᱱ ᱚᱱᱟ ᱠᱷᱚᱫᱮ ᱪᱟᱣᱞᱮ ᱠᱚ ᱪᱷᱟᱲᱟᱣᱟ ᱩᱱ ᱥᱚᱢᱟᱹᱭ ᱫᱚ ᱚᱠᱚᱭ ᱠᱚ ᱪᱷᱟᱲᱟᱣ ᱟᱠᱚ ᱩᱱᱠᱩ ᱛᱤᱛᱨᱤ ᱠᱚ ᱛᱟᱦᱮᱱᱟ ᱩᱱᱠᱩ ᱠᱚ ᱪᱷᱟᱲᱟᱣᱟ ᱥᱮ ᱚᱠᱚᱭ ᱠᱚ ᱪᱷᱟᱲᱟᱣᱟ?
ᱚᱱᱟ ᱠᱷᱩᱫᱮ ᱪᱟᱣᱞ ᱫᱚ ᱤᱧ ᱫᱚ ᱱᱚᱝᱠᱟᱧ ᱵᱟᱲᱟᱭᱟ ᱚᱱᱟ ᱠᱚᱫᱚ ᱪᱟᱞᱣᱞᱮ ᱡᱟᱝ ᱩᱱᱤ ᱱᱟᱭᱠᱮ ᱡᱮᱭᱥᱮ ᱡᱟᱦᱟᱸᱭ ᱩᱱᱤ ᱢᱟᱹᱡᱷᱤ ᱵᱚᱸᱜᱟ ᱵᱩᱨᱩᱳ ᱩᱱᱤᱜᱮᱭ ᱪᱷᱟᱲᱟᱣᱟᱭ ᱚᱱᱟ ᱫᱚ
ᱚ ᱟᱞᱮᱥᱮᱫ ᱫᱚ ᱛᱤᱛᱨᱤ ᱠᱚ
ᱛᱤᱛᱨᱤ ᱠᱚ ᱪᱷᱟᱲᱟᱣᱟ ᱟᱨ ᱤᱧᱫᱚ ᱴᱷᱤᱠ ᱵᱟᱹᱧ ᱞᱟᱹᱭ ᱫᱟᱲᱮᱭᱟᱜ ᱠᱟᱱᱟ ᱚᱱᱟ ᱠᱚᱫᱚ ᱩᱱᱟᱹᱜ ᱵᱟᱹᱧ ᱧᱮᱞ ᱟᱠᱟᱫᱟ᱾
ᱚ ᱚᱱᱟ ᱠᱚ ᱪᱷᱟᱲᱟᱟᱣ ᱟᱠᱚ ᱯᱮᱭᱟ ᱟᱨ ᱤᱭᱟᱹ ᱞᱮᱸᱜᱟ ᱛᱤ ᱛᱮᱠᱚ ᱪᱷᱟᱲᱟᱟᱣ ᱟᱠᱚ ᱞᱮᱭᱟᱢ ᱞᱮᱸᱜᱟ ᱛᱤᱛᱮ ᱢᱤᱫᱴᱮᱱ ᱛᱤ ᱛᱮᱜᱮ ᱠᱚ ᱪᱷᱟᱲᱟᱣᱟ ᱯᱮ ᱦᱚᱲ ᱛᱮᱠᱚ ᱪᱷᱟᱲᱟᱣᱟ ᱟᱨ ᱚᱱᱟ ᱡᱮᱢᱚᱱ ᱜᱚᱴᱟ- ᱜᱚᱴᱟ ᱪᱟᱣᱞᱮ ᱛᱟᱦᱮᱱ
ᱚᱦᱚ
ᱮᱴᱟᱜ ᱪᱟᱣᱞᱮ ᱫᱚ ᱵᱟᱝ ᱜᱚᱴᱟ- ᱜᱚᱴᱟ ᱛᱟᱦᱮᱱᱟ ᱦᱳᱭ ᱚᱱᱟ ᱠᱚᱠᱚ ᱤᱭᱟᱹᱭᱟ
ᱚᱱᱟ ᱠᱚᱫᱚ ᱩᱱᱟᱹᱜ ᱫᱚ ᱵᱟᱹᱧ ᱧᱮᱞ ᱠᱟᱫᱟ ᱟᱨᱠᱤ
ᱦᱟᱜ-ᱦᱚᱸ ᱟᱨ ᱛᱟᱦᱚᱞᱮ ᱤᱭᱟᱹ ᱚᱱᱟ ᱡᱟᱦᱟᱸ ᱠᱷᱟᱸᱰᱟ ᱫᱟᱜ ᱦᱩᱭᱩᱜᱼᱟ ᱚᱱᱟ ᱫᱟᱜ ᱵᱟᱯᱞᱟ ᱠᱚ ᱞᱟᱹᱭ ᱫᱟ ᱦᱮᱸ ᱚᱱᱟ ᱫᱚ ᱟᱯᱮ ᱫᱚ ᱚᱲᱟᱜ ᱨᱮᱜᱮ ᱠᱚ ᱵᱟᱯᱞᱟᱭᱟ ᱥᱮ ᱤᱭᱟᱹ ᱚᱱᱠᱟ ᱯᱩᱠᱷᱨᱤ ᱠᱚ ᱪᱟᱞᱟᱜᱼᱟ᱾
ᱠᱷᱟᱱᱰᱟ ᱫᱟᱜ ᱢᱟᱱᱮ ᱠᱷᱟᱱᱰᱟ ᱫᱟᱜ ᱫᱚ ᱪᱮᱫᱠᱟ ᱦᱩᱭᱩᱜᱼᱟ ᱚᱱᱟ ᱫᱚ?
ᱚᱱᱮ ᱡᱚᱲᱟ ᱟᱸᱨᱟᱸᱬ ᱨᱮ ᱞᱮᱵᱮᱫ ᱠᱟᱛᱮ ᱡᱟᱦᱟᱸ ᱠᱚ ᱤᱭᱟᱹᱭ
ᱚ ᱚᱱᱟ, ᱚᱱᱟ ᱫᱚ ᱵᱟᱭᱨᱮ ᱨᱮ ᱦᱩᱭᱩᱜᱼᱟ᱾ ᱵᱟᱭᱨᱮ ᱵᱚᱞᱛᱮ ᱯᱩᱠᱷᱨᱤ ᱨᱮᱫᱚ ᱵᱟᱝ ᱢᱟᱱᱮ ᱚᱲᱟᱜ ᱠᱷᱚᱱᱟᱜ ᱵᱟᱭᱨᱮ ᱟᱨᱠᱤ ᱠᱩᱰᱟᱹᱢ ᱥᱮᱫ ᱨᱮ
ᱚ ᱠᱩᱰᱟᱹᱢ ᱨᱮ ᱨᱟᱪᱟ ᱨᱮ ᱨᱟᱪᱟ ᱦᱚᱸ ᱡᱩᱫᱤ ᱢᱟᱨᱟᱝ ᱧᱚᱜ ᱨᱟᱪᱟ ᱛᱟᱦᱮᱱᱟ
ᱦᱮᱸ ᱟᱨᱦᱚᱸ ᱚᱠᱟ ᱥᱮᱫ ᱟᱨᱦᱚᱸ ᱚᱠᱟᱥᱮᱫ ᱫᱚᱧ ᱧᱮᱞ ᱠᱟᱫᱟ ᱚᱱᱮ ᱪᱮᱫ ᱠᱚ ᱞᱟᱹᱭᱟ ᱮ ᱛᱟᱲᱣᱟᱨᱤ ᱵᱟᱝ ᱛᱟᱦᱮᱱᱟ ᱦᱳᱭ ᱚᱱᱟ ᱨᱮᱱᱟᱜ ᱫᱟᱜ ᱠᱚ ᱤᱭᱟᱹ ᱟᱠᱚ
ᱛᱟᱲᱣᱟᱨᱤ ᱦᱮᱸ ᱚᱱᱟ ᱫᱚ ᱚᱱᱟᱜᱮᱛᱚ ᱠᱷᱟᱸᱰᱟ ᱫᱟᱜ ᱫᱚ
ᱚᱱᱟᱜᱮ ᱠᱷᱟᱸᱰᱟ ᱫᱟᱜ
ᱦᱮᱸ
ᱠᱷᱟᱸᱰᱟ ᱫᱚ ᱦᱮᱸᱻᱦᱮᱸᱻᱦᱮᱸ ᱚᱱᱟᱜᱮ ᱠᱷᱟᱸᱰᱟ ᱫᱟᱜ
ᱚᱱᱟᱜᱮ ᱠᱷᱟᱸᱰᱟ ᱫᱟᱜ ᱟᱨ ᱫᱟᱜ ᱵᱟᱯᱞᱟ ᱫᱚ? ᱡᱚᱠᱷᱚᱱ ᱛᱤᱛᱨᱤ ᱚᱱᱟ ᱤᱭᱟᱹᱨᱮ ᱚᱱᱟ ᱴᱷᱤᱞᱤ ᱨᱮ ᱫᱟᱜ ᱠᱤᱱ ᱯᱮᱨᱮᱡ ᱫᱚ
ᱦᱮᱸ
ᱦᱳᱭ ᱚᱱᱟᱧ ᱞᱟᱹᱭᱫᱟ ᱚᱱᱟ ᱫᱚ ᱚᱲᱟᱜ ᱨᱮᱜᱮ ᱯᱮ ᱤᱭᱟᱹᱭᱟ ᱥᱮ ᱯᱩᱠᱷᱨᱤ ᱠᱷᱚᱡ ᱠᱚ ᱯᱮᱨᱮᱡ ᱟᱹᱜᱩᱭᱟ ᱥᱮ ᱚᱲᱟᱜ ᱨᱮᱜᱮ ᱵᱟᱱᱦᱤ ᱠᱚᱨᱮ ᱯᱮᱨᱮᱡ ᱠᱟᱜ-ᱟ ᱚᱱᱟ ᱠᱚ ᱯᱮᱨᱮᱡᱟ
ᱵᱟᱝ-ᱵᱟᱝ-ᱵᱟᱝ ᱚᱱᱟ ᱫᱚ ᱚᱲᱟᱜ ᱨᱮᱜᱮ ᱦᱩᱭᱩᱜᱼᱟ ᱧᱮᱞ ᱟᱠᱟᱫᱟᱹᱧ
ᱚ ᱠᱤᱪᱷᱩ ᱥᱮᱫ ᱫᱚ ᱧᱮᱞ ᱢᱮᱥᱮ ᱤᱭᱟᱹ ᱯᱩᱠᱷᱨᱤ ᱠᱷᱚᱱ ᱠᱚ ᱯᱮᱨᱮᱡ ᱟᱹᱜᱩᱭᱟ
ᱦᱮᱸ
ᱟᱨ ᱟᱞᱮ ᱚᱱᱛᱮ ᱫᱚ ᱟᱞᱮ ᱦᱚᱸ ᱚᱲᱟᱜ ᱨᱮᱜᱮ ᱠᱚ ᱯᱮᱨᱮᱡ ᱠᱟᱜᱼᱟ ᱠᱚ ᱚᱱᱟ ᱜᱮᱠᱚ ᱯᱮᱨᱮᱡᱟᱠᱚ ᱴᱷᱤᱞᱤ ᱨᱮ
ᱦᱮᱸᱻᱦᱮᱸ ᱚᱲᱟᱜ ᱤᱧ ᱦᱚᱸ ᱚᱲᱟᱜ ᱨᱮᱜᱤᱧ ᱧᱮᱞ ᱦᱮᱸ ᱩᱱ ᱫᱚ ᱦᱤᱞᱤᱛ ᱡᱟᱦᱟᱸᱭ ᱦᱩᱭᱩᱜᱼᱟ ᱩᱱᱤ ᱛᱳᱯᱳᱭᱮᱭᱟᱭ ᱦᱮᱸ ᱥᱮ
ᱚᱱᱟ ᱫᱚ ᱵᱟᱹᱧ ᱵᱟᱲᱟᱭᱟ ᱴᱷᱤᱠ ᱦᱤᱞᱤᱛ ᱛᱮᱜ ᱮ ᱛᱳᱯᱳᱭᱭᱟ
ᱡᱟᱦᱟᱱᱟᱜ ᱚᱱᱟ ᱤᱭᱟᱹ ᱟᱬᱜᱚᱢ ᱵᱟᱝ ᱛᱟᱦᱮᱱᱟ ᱟᱞᱮ ᱥᱮᱫ ᱫᱚ ᱱᱚᱝᱠᱟ ᱟᱬᱜᱚᱢ ᱟᱨ ᱠᱟᱭᱨᱟ ᱥᱟᱠᱟᱢ ᱚᱱᱮ ᱛᱚᱲᱮ ᱥᱩᱛᱟᱹᱢ ᱚᱱᱠᱟ ᱜᱚᱴᱟ ᱥᱮᱫ ᱠᱚ ᱛᱚᱞᱟ ᱟᱨ ᱚᱸᱰᱮ
ᱜᱚᱢ ᱫᱚ ᱵᱟᱝ ᱛᱟᱦᱮᱱᱟ ᱟᱲᱟᱨ ᱛᱟᱦᱮᱱᱟ᱾
ᱟᱲᱟᱨᱮ ᱟᱞᱮ ᱥᱮᱫ ᱫᱚ ᱟᱬᱜᱚᱢ᱾
ᱚ ᱟᱞᱮ ᱥᱮᱫ ᱫᱚ ᱟᱲᱟᱨ ᱚᱱᱟ ᱡᱟᱦᱟᱸ ᱫᱚ ᱥᱤᱭᱳᱜ ᱥᱚᱢᱚᱭ ᱰᱟᱝᱨᱤ ᱦᱚᱴᱚᱜ ᱨᱮᱠᱚ ᱜᱚᱜᱼᱟ ᱠᱚᱫᱚ᱾ ᱦᱳᱭ ᱚᱱᱟ ᱛᱟᱦᱮᱱᱟ ᱟᱞᱮ ᱥᱮᱫ ᱫᱚ᱾
ᱤᱧ ᱫᱚ ᱟᱞᱮᱥᱮᱫ ᱫᱚ ᱟᱬᱜᱚᱢᱤᱧ ᱧᱮᱞ ᱵᱟᱲᱟ ᱠᱟᱫᱟ ᱛᱚ᱾ ᱟᱲᱜᱚᱢ ᱠᱚ ᱤᱭᱟᱹ ᱠᱟᱫᱟ, ᱟᱹᱰᱤ ᱢᱚᱸᱡᱽ ᱢᱟᱱᱮ ᱟᱲᱜᱚᱢ ᱛᱮ ᱚᱸᱰᱮ ᱠᱚ ᱤᱭᱟᱹ ᱠᱟᱜᱼᱟ, ᱠᱷᱟᱱᱟ ᱠᱚ ᱞᱟ ᱠᱟᱜᱼᱟ ᱟᱨ ᱚᱸᱰᱮ ᱯᱚᱭᱥᱟ ᱠᱚ᱾ ᱪᱟᱯᱟᱫ ᱠᱟᱜᱼᱟ᱾ ᱚᱱᱟ ᱠᱷᱟᱱᱟ ᱨᱮ ᱤᱭᱟᱹ ᱵᱟᱨ ᱯᱮ ᱴᱟᱠᱟ᱾
ᱦᱮᱸ ᱦᱮᱸ᱾
ᱦᱮᱸ ᱟᱫᱚ ᱚᱸᱰᱮ ᱠᱚ ᱛᱩᱯᱩᱭᱮᱭᱟ, ᱩᱱᱤ ᱦᱤᱞᱤᱛ ᱛᱮᱜ ᱛᱩᱯᱩᱭᱮᱭᱟ ᱩᱱᱤ ᱠᱩᱲᱤ ᱜᱤᱫᱽᱨᱟᱹ᱾ ᱛᱟᱨᱯᱚᱨᱮ ᱦᱮᱢ ᱠᱟᱛᱮᱜ ᱟᱹᱜᱩᱭᱮᱭᱟ ᱟᱫᱚ ᱚᱱᱮ ᱡᱮ ᱟᱫᱚ ᱥᱟᱹᱲᱤ ᱠᱚ ᱦᱚᱨᱚᱜ ᱟᱭᱟ᱾
ᱟᱞᱮ ᱫᱚ ᱚᱸᱰᱮ ᱚᱱᱟ ᱡᱚᱲᱟ ᱟᱲᱟᱨ ᱨᱮ ᱞᱮᱵᱮᱫ